ᱦᱮᱸ ᱡᱚᱦᱟᱨ,
ᱦᱳᱭ ᱜᱚᱝᱠᱮ ᱟᱫᱚ ᱱᱟᱯᱟᱭ ᱵᱟᱲᱟ ᱜᱮ ᱢᱮᱱᱟᱜ ᱵᱤᱱᱟ?
ᱱᱤᱭᱟᱹ ᱜᱷᱟᱲᱤᱡ ᱫᱚ ᱱᱟᱯᱟᱭ ᱵᱟᱲᱟ ᱜᱮ ᱟᱫᱚ ᱟᱵᱮᱱ ᱜᱮ ᱚᱠᱟᱞᱮᱠᱟ?
ᱦᱳᱭ ᱜᱚᱝᱠᱮ ᱟᱹᱞᱤᱧ ᱦᱚᱸ ᱱᱤᱭᱟᱹ ᱜᱷᱟᱹᱲᱤᱡ ᱫᱚ ᱮᱠᱟᱞ ᱱᱟᱯᱟᱭ ᱜᱮ ᱢᱮᱱᱟᱜ ᱞᱤᱧᱟᱹ ᱟᱫᱚ ᱜᱚᱝᱠᱮ ᱞᱟᱹᱭ ᱫᱟᱞᱤᱧ ᱛᱮᱦᱤᱧ ᱫᱚ ᱱᱟᱦᱟᱜ ᱞᱟᱝ ᱨᱚᱯᱚᱲᱟ ᱱᱚᱜᱼᱚ ᱱᱚᱣᱟ ᱡᱟᱦᱟᱸ ᱱᱟᱦᱟᱜ ᱠᱟᱨᱮᱱᱴ ᱱᱚᱣᱟ ᱠᱟᱨᱮᱱᱴ ᱫᱚ ᱟᱵᱚ ᱢᱟᱹᱱᱢᱤ ᱵᱚ ᱵᱮᱱᱟᱣ ᱠᱟᱫᱟ ᱦᱮᱸᱥᱮ ᱟᱫᱚ ᱱᱚᱣᱟ ᱵᱮᱱᱟᱣ ᱠᱟᱛᱮ ᱟᱵᱚ ᱛᱤᱱᱟᱹᱜ ᱴᱟ ᱵᱚᱱ, ᱟᱸ ᱵᱷᱟᱜᱤᱣ ᱟᱠᱟᱫᱟ ᱥᱮ ᱛᱤᱱᱟᱹᱜ ᱴᱟᱜ ᱵᱚᱱ ᱵᱟᱹᱲᱤᱡ ᱟᱠᱟᱫᱟ ᱜᱚᱝᱠᱮ ᱱᱚᱶᱟ ᱤᱫᱤ ᱠᱟᱛᱮᱜ ᱛᱮᱦᱤᱧ ᱫᱚᱞᱟᱝ ᱨᱚᱯᱚᱲᱟ ᱦᱮᱸ ᱥᱮ,
ᱮᱠᱟᱞ ᱮᱠᱟᱞ ᱮᱠᱟᱞ
ᱟᱪᱪᱷᱟ ᱜᱚᱝᱠᱮ ᱛᱟᱦᱚᱞᱮ ᱯᱳᱭᱞᱳ ᱨᱮᱜᱮᱧ ᱞᱟᱹᱭ ᱮᱫᱟ ᱱᱚᱶᱟ ᱠᱟᱨᱮᱱᱴ ᱠᱚ ᱤᱫᱤ ᱠᱟᱛᱮ ᱛᱟᱦᱚᱞᱮ ᱢᱤᱫᱵᱟᱨ ᱠᱟᱛᱷᱟ ᱱᱟᱦᱟᱜ ᱞᱟᱹᱭ ᱦᱟᱛᱟᱞᱟᱝ ᱢᱮ ᱦᱮᱸᱥᱮ
ᱦᱮᱸ ᱦᱩᱸ ᱟᱪᱪᱷᱟ ᱦᱮᱸ ᱠᱟᱨᱮᱱᱴ ᱤᱫᱤ ᱠᱟᱛᱮ ᱡᱩᱫᱤᱢ ᱞᱟᱹᱭᱟ ᱜᱚᱝᱠᱮ ᱱᱟᱦᱟᱜ ᱫᱤᱱ ᱨᱮ ᱟᱵᱚ ᱟᱹᱰᱤᱴᱟᱜ ᱜᱮ ᱥᱩᱵᱤᱫᱷᱟᱭ ᱮᱢ ᱟᱠᱟᱫ ᱵᱚᱱᱟᱭ ᱡᱟᱦᱟᱸ ᱞᱮᱠᱟ ᱥᱩᱵᱤᱫᱷᱟ ᱦᱚᱸᱭ ᱮᱢ ᱟᱠᱟᱫ ᱵᱚᱱᱟ ᱚᱱᱠᱟ ᱚᱥᱩᱵᱤᱫᱷᱟ ᱦᱚᱸ ᱢᱮᱱᱟᱜ ᱟᱠᱟᱫᱟ ᱱᱩᱱ.. ᱱᱩᱱᱟᱹᱜ ᱞᱮᱠᱟᱱᱟᱜ ᱟᱨ ᱫᱟᱹᱭᱠᱟᱹ ᱥᱟᱞᱟᱜ ᱦᱚᱸ ᱞᱟᱹᱭ ᱜᱟᱱᱚᱜᱼᱟ ᱟᱹᱰᱤ ᱞᱮᱠᱟᱱᱟᱜ ᱠᱤᱱᱛᱩ ᱚᱥᱩᱵᱤᱫᱷᱟ ᱦᱚᱸ ᱢᱮᱱᱟᱜᱼᱟ ᱜᱚᱝᱠᱮ ᱱᱚᱣᱟ ᱦᱚᱸ ᱵᱩᱡᱽ ᱫᱚᱨᱠᱟᱨᱚᱜ ᱠᱟᱱᱟ ᱛᱟᱦ ᱫᱚ ᱟᱵᱚ ᱠᱤᱱᱛᱩ ᱥᱮᱫᱟᱭ ᱫᱚ ᱠᱟᱨᱮᱱᱴ ᱥᱮ ᱚᱱᱟ ᱱᱟᱦᱟᱸᱜ ᱤᱞᱮᱠᱴᱨᱤᱠ ᱡᱟᱸᱦᱟ ᱠᱚ ᱢᱮᱛᱟᱜ ᱠᱟᱱᱟ ᱚᱱᱟ ᱠᱚᱫᱚ ᱠᱤᱱᱛᱩ ᱵᱟᱝ ᱛᱟᱦᱮᱸ ᱞᱮᱱᱟ ᱥᱮ ᱪᱮᱫ ᱜᱚᱝᱠᱮ
ᱦᱳᱭ ᱜᱚᱢᱠᱮ
ᱟᱫᱚ ᱦᱮᱸ ᱜᱚᱝᱠᱮ ᱞᱟ. ᱜᱚᱢᱠᱮ ᱞᱟ. ᱭ ᱵᱤᱱ
ᱟᱪᱪᱷᱟ ᱦᱳᱭ ᱟᱫᱚ ᱜᱚᱢᱠᱮ ᱟᱹᱞᱤᱧ ᱫᱚ ᱱᱟᱦᱟᱸᱜ ᱡᱟᱦᱟᱸ ᱞᱮᱠᱟᱞᱤᱧ ᱢᱚᱱᱮᱭᱮᱫᱟ ᱱᱚᱜᱼᱚ ᱱᱚᱣᱟ ᱠᱟᱨᱤᱧ ᱫᱚ ᱱᱟᱦᱟᱸᱜ ᱥᱮᱫᱟᱭ ᱵᱤᱫᱟᱹᱞ ᱠᱷᱚᱱ ᱥᱮ ᱥᱮᱫᱟᱭ ᱡᱩᱜᱽ ᱠᱷᱚᱱ ᱫᱚ ᱱᱟᱦᱟᱸᱜ ᱵᱟᱝ ᱛᱟᱦᱮᱸ ᱠᱟᱱᱟ ᱟᱫᱚ ᱡᱟᱦᱟᱸᱞᱮᱠᱟ ᱟᱵᱚᱨᱮᱱ ᱟᱸ ᱥᱮᱫᱟᱭ ᱨᱮᱱ ᱚ... ᱚ... ᱟᱹᱜᱤᱞ ᱦᱟᱯᱲᱟᱢ ᱠᱚᱠᱚ ᱛᱟᱦᱮᱸᱫ ᱠᱟᱱᱟ ᱱᱩᱠᱩ ᱫᱚ ᱥᱟᱨᱟᱫᱤᱱ ᱢᱟᱢ ᱠᱟᱹᱢᱤ ᱡᱚᱝ ᱠᱟᱛᱮᱫ ᱛᱟᱨᱟᱥᱤᱧ ᱵᱮᱲᱟ ᱡᱚᱢ ᱠᱟᱛᱮᱫ ᱟᱫᱚ ᱪᱟᱸᱫᱚ ᱩᱱᱩ ᱥᱟᱶ ᱪᱟᱸᱫᱚ ᱥᱮ ᱵᱮᱲᱟ ᱩᱱᱩᱢ ᱥᱟᱶᱛᱮ ᱱᱩᱠᱩ ᱫᱚ ᱠᱚ ᱡᱟᱹᱯᱤᱫ ᱮᱫ ᱠᱟᱱ ᱛᱟᱦᱮᱸᱫ ᱥᱮ ᱠᱚ ᱜᱤᱛᱤᱡ ᱠᱚᱜ ᱠᱟᱱ ᱛᱟᱦᱮᱸᱫ ᱦᱮᱸᱥᱮ ᱧᱩᱛ ᱨᱮᱫᱚ ᱵᱟᱠᱷᱟᱱ ᱪᱮᱫ ᱮᱢ ᱪᱤᱠᱟᱹ ᱵᱟᱲᱟᱭᱟ ᱱᱚᱣᱟ ᱫᱚ ᱱᱟᱦᱟᱸᱜ ᱛᱟᱦᱮᱸ ᱠᱟᱱᱟ ᱡᱟᱦᱟᱸ ᱞᱮᱠᱟ ᱪᱟᱸᱫᱳᱭ ᱞᱟᱹᱭ ᱟᱠᱟᱫᱟ ᱟᱯᱮ ᱫᱚ ᱵᱮᱲᱟ ᱛᱟᱦᱮᱱ ᱵᱷᱚᱨ ᱨᱮ ᱜᱤ ᱮᱸ ᱠᱟᱹᱢᱤ ᱯᱮ ᱥᱮ ᱡᱚᱢ ᱯᱮ ᱟᱨ ᱵᱟᱝᱠᱷᱟᱱ ᱫᱚ ᱧᱩᱛ ᱨᱮᱱᱟᱜ ᱦᱚᱸ ᱚᱠᱛᱚ ᱢᱮᱱᱟᱜᱼᱟ ᱦᱮᱸᱥᱮ ᱟᱫᱚ ᱟᱵᱩ ᱫᱚ ᱱᱚᱜᱼᱚ ᱱᱚᱶᱟ ᱠᱟᱨᱮᱱᱴ ᱫᱚ ᱟᱵᱚ ᱛᱮᱵᱚ ᱵᱮᱱᱟᱣ ᱟᱠᱟᱫ ᱚᱱᱟ ᱛᱮ ᱜᱚᱴᱟ ᱧᱤᱫᱟᱹ ᱚᱠᱚᱭ ᱠᱚᱫᱚ ᱵᱚᱱ ᱵᱮᱸᱜᱮᱫ ᱡᱚᱝᱟᱜ ᱠᱟᱱᱟ ᱠᱟᱱᱟ, ᱱᱚᱣᱟ ᱫᱚᱧ ᱞᱟᱹᱭᱫᱟ ᱤᱧ ᱫᱚ ᱱᱟᱦᱟᱜ ᱠᱷᱩᱛᱤ ᱠᱚ ᱫᱚ ᱦᱩᱭᱩᱜ ᱠᱟᱱ ᱜᱮᱭᱟ ᱦᱮᱸ ᱥᱮ
ᱦᱮᱸ ᱦᱮᱸ
ᱜᱚᱝᱠᱮ ᱛᱟᱦᱚᱞᱮ ᱟᱵᱤᱱ ᱱᱚᱶᱟ ᱤᱫᱤ ᱠᱟᱛᱮ ᱚᱠᱟ ᱞᱮᱠᱟ ᱵᱤᱱ ᱢᱚᱱᱮ ᱮᱫᱟ
ᱮᱠᱟᱞ ᱮᱠᱟᱞ ᱱᱚᱣᱟ ᱫᱚ ᱥᱟᱹᱨᱤ ᱠᱟᱛᱷᱟ ᱜᱚᱝᱠᱮ ᱞᱟᱦᱟ ᱛᱮᱫᱚ ᱠᱤᱱᱛᱩ ᱥᱟᱹᱨᱤ ᱜᱮ ᱚᱱᱠᱟ ᱜᱮ ᱟᱸ ᱚᱱᱟ ᱠᱷᱟᱹᱛᱤᱨ ᱜᱤ ᱠᱤᱱᱛᱩ ᱠᱟᱨᱮᱱᱴ ᱫᱚ ᱩᱱ ᱚᱠᱛᱚ ᱫᱚ ᱵᱟᱝ ᱛᱟᱦᱮᱸ ᱞᱮᱱᱟ ᱟᱨ ᱦᱚᱸ ᱛᱚ ᱜᱚᱢᱠᱮ ᱞᱟᱦᱟ ᱛᱮᱫᱚ ᱰᱤᱵᱟᱹ ᱟᱞᱳᱠ ᱦᱮᱸᱥᱮ ᱯᱷᱤᱨ ᱡᱟᱦᱟᱸ ᱠᱚ ᱢᱮᱛᱟᱜ ᱠᱟᱱᱟ ᱠᱟᱱᱟ ᱠᱮᱨᱳᱥᱤᱱ ᱛᱮᱠ ᱠᱳ ᱤᱭᱟᱹ ᱠᱮᱭᱟ ᱟ ᱢᱳᱢᱵᱟᱛᱤ ᱟᱫᱚᱢ ᱟᱫᱚᱢ ᱠᱚᱴᱷᱮᱱ ᱫᱚ ᱛᱟᱦᱮᱸ ᱞᱮᱱ ᱜᱮ ᱦᱮᱸ ᱵᱟᱝ ᱟᱨ ᱚᱱᱟ ᱠᱚᱫᱚ ᱵᱚᱱ ᱵᱟᱲᱟᱭ ᱡᱮ ᱢᱤᱫ ᱜᱷᱟᱹᱲᱤᱡ ᱛᱮ ᱤᱲᱤᱡᱚᱜᱼᱟ ᱦᱚᱭ ᱫᱟᱜ ᱡᱟᱹᱲᱤ ᱡᱟᱹᱯᱩᱫ ᱞᱮᱠᱷᱟᱱ ᱜᱮ ᱠᱤᱱᱛᱩ ᱚᱱᱟ ᱠᱚᱫᱚ ᱟᱹᱲᱤᱡᱚᱜᱼᱟ ᱥᱮ ᱪᱮᱫ ᱜᱚᱝᱠᱮ
ᱦᱚᱭ ᱜᱚᱝᱠᱤ ᱮᱠᱟᱞ ᱟᱹᱰᱤ ᱥᱟᱹᱨᱤ ᱠᱟᱛᱷᱟ ᱟᱫᱚ ᱱᱚᱣᱟᱜᱤᱧ ᱞᱟᱹᱭᱟ ᱱᱟᱦᱟᱜ ᱪᱟᱸᱫᱳ ᱵᱚᱸᱜᱟ ᱫᱚ ᱱᱟᱦᱟᱜ ᱟᱵᱚ ᱫᱚ ᱮᱸ ᱵᱟᱭ ᱢᱮᱛᱟ ᱞᱮᱫ ᱵᱚᱱᱟ ᱡᱮ ᱱᱚᱝᱠᱟ ᱠᱟᱨᱮᱱ ᱵᱮᱱᱟᱣ ᱡᱚᱝᱟᱜ ᱯᱮ ᱟᱨ ᱱᱚᱝ ᱠᱟ ᱱᱟᱦᱟᱜ ᱧᱤᱫᱟᱹ ᱫᱚ ᱵᱮᱸᱜᱮᱫ ᱠᱟᱜ ᱯᱮ᱾ ᱡᱟᱦᱟᱸ ᱞᱮᱠᱟ ᱧᱮᱞᱚᱜ ᱠᱟᱱᱟ ᱟᱵᱚ ᱫᱚ ᱱᱚᱣᱟ ᱡᱟᱹᱯᱤᱫ ᱚᱠᱛᱮ ᱨᱮ ᱦᱚᱸ ᱾ ᱟᱵᱚ ᱫᱚᱵᱚᱱ ᱵᱮᱸᱜᱮᱫ ᱠᱟᱜ ᱠᱟᱱᱟ ᱦᱮᱸᱥᱮ ᱡᱟᱹᱯᱤᱫ ᱚᱠᱛᱮ ᱞᱟᱹᱭ ᱠᱷᱟᱱ ᱫᱚ ᱱᱚᱜᱼᱚᱭ ᱵᱮᱲᱟ ᱰᱩᱵᱩᱡ ᱥᱟᱶᱛᱮ ᱟᱵᱚ ᱫᱚ ᱮ ᱪᱟᱸᱫᱳ ᱣᱟᱜ ᱠᱟᱛᱷᱟ ᱞᱮᱠᱟ ᱛᱮ ᱫᱚ ᱱᱟᱦᱟᱜ ᱥᱮ ᱵᱮᱲᱟ ᱣᱟᱜ ᱠᱟᱛᱷᱟ ᱞᱮᱠᱟᱛᱮ ᱫᱚ ᱟᱵᱚ ᱫᱚ ᱱᱟᱦᱟᱜ ᱵᱚᱱ ᱡᱟᱯᱤᱫ-ᱟ ᱟᱫᱚ ᱱᱤᱛᱚᱜ ᱧᱮᱞᱚᱜ ᱠᱟᱱᱟ ᱟᱵᱚ ᱫᱚ ᱱᱚᱝ ᱠᱟ ᱧᱤᱫᱟᱹ ᱠᱟᱛᱮᱜ ᱨᱮ ᱦᱚᱸ ᱞᱟᱭᱤᱴ ᱠᱚᱵᱚᱱ ᱡᱩᱞ ᱠᱟᱜ ᱠᱟᱱᱟ᱾ ᱟᱨ ᱱᱟᱦᱟᱜ ᱵᱚᱱ ᱵᱮᱸᱜᱮᱫ ᱠᱟᱜ ᱠᱟᱱᱟ ᱦᱳᱭ ᱛᱚ ᱞᱟᱹᱠᱛᱤ ᱢᱮᱱᱟᱜ ᱛᱟᱵᱚᱱ ᱨᱮ ᱦᱚᱸ ᱟᱫᱚ ᱪᱤᱠᱟᱹᱭᱟᱢ ᱤᱧ ᱤᱧ ᱢᱚᱱᱮ ᱭᱮᱫᱟ ᱱᱚᱜᱼᱚ ᱱᱚᱝᱠᱟ ᱟᱵᱚ ᱧᱤᱫᱟᱹ ᱵᱮᱸᱜᱮᱫ ᱛᱮ ᱦᱚᱸ ᱦᱚᱭᱛᱳ ᱠᱤᱪᱷᱩ ᱴᱟ ᱫᱚ ᱠᱷᱚᱛᱤ ᱫᱚ ᱦᱳᱭᱳᱜ ᱠᱟᱱ ᱛᱟᱵᱚᱱᱟ ᱥᱮ ᱚᱠᱟ ᱞᱮᱠᱟ ᱜᱚᱝᱠᱮ ᱦᱮᱸ ᱜᱚᱝᱠᱮ ᱨᱚᱲ ᱟᱸᱡᱚᱢ ᱧᱟᱢᱚᱜ ᱠᱟᱱᱟ᱾
ᱦᱮᱸ ᱜᱚᱝᱠᱮ ᱟᱸᱡᱚᱢ ᱫᱚ ᱟᱸᱡᱚ ᱢᱚᱜ ᱠᱟᱱᱟ᱾ ᱟᱫᱚ ᱜᱚᱝᱠᱮ ᱠᱟᱛᱷᱟ ᱦᱩᱭᱩᱜ ᱠᱟᱱᱟ᱾ ᱱᱟᱦᱟᱜ ᱨᱮ ᱫᱚ ᱢᱟᱱᱮ ᱚᱱᱟ ᱠᱟᱨᱮᱱ ᱨᱮᱱᱟᱜ ᱟᱹᱰᱤᱴᱟ ᱵᱮ ᱵᱚᱦᱟᱨ ᱧᱮᱞᱚᱜ ᱠᱟᱱᱟ ᱪᱮᱫᱟᱜ ᱵᱟᱝ ᱢᱟ ᱥᱩᱡᱮᱱ ᱴᱤᱯᱤᱣ ᱠᱮᱫᱟ ᱯᱟᱝᱠᱷᱟ ᱚᱲᱟᱜ ᱮᱱᱟ ᱥᱩᱡᱮᱱ ᱴᱤᱯᱟᱹ ᱠᱮᱫᱟ ᱫᱟᱜ ᱛᱳᱫ ᱱᱟ᱾ ᱚᱱᱮ ᱚᱱᱠᱟ ᱟᱨᱠᱤ ᱢᱟᱱᱮ ᱛᱤᱠᱱᱤ ᱡᱟᱦᱟᱸᱱᱟᱜ ᱠᱟᱹᱢᱤ ᱠᱮ ᱟᱢ ᱡᱟᱦᱟᱸᱜ ᱜᱮ ᱠᱷᱳᱡᱽ ᱥᱟᱱᱟ ᱭᱮᱫ ᱢᱮᱭᱟ ᱚᱱᱟ ᱠᱚ ᱫᱚ ᱤᱞᱮᱠᱴᱨᱤᱠ ᱫᱟᱨᱟᱭ ᱛᱮ ᱡᱟᱦᱟᱸ ᱠᱚ ᱠᱟᱹᱢᱤ ᱠᱚ ᱦᱩᱭᱩᱜ ᱠᱟᱱᱟ᱾ ᱢᱤᱫ ᱜᱷᱲᱤᱡ ᱛᱮ ᱠᱤᱱᱛᱩ ᱥᱟᱯᱞᱟᱭ ᱦᱩᱭᱩᱜ ᱠᱟᱱᱟ ᱜᱚᱝᱠᱮ᱾
ᱦᱳᱭ ᱜᱚᱝᱠᱮ ᱮᱠᱟᱞ ᱟᱹᱰᱤ ᱥᱟᱹᱨᱤ ᱠᱟᱛᱷᱟ᱾ ᱟᱫᱚ ᱦᱮᱭ ᱠᱟᱛᱮᱫ ᱦᱚᱸ ᱱᱚᱶᱟ ᱯᱟᱨᱤ ᱮᱸ ᱥᱩᱵᱤᱫᱷᱟ ᱫᱚ ᱥᱩᱵᱤᱫᱷᱟ ᱟᱠᱟᱜ ᱵᱚᱱ ᱜᱮᱭᱟᱭ ᱚᱱᱠᱟ ᱜᱮ ᱠᱤᱪᱷᱩ ᱫᱚ ᱦᱟᱜ ᱚᱥᱩᱵᱤᱫᱷᱟ ᱦᱚᱸ ᱢᱮᱱᱟᱜ ᱜᱮᱭᱟ ᱡᱟᱦᱟᱸᱞᱮᱠᱟ ᱟᱨ ᱱᱤᱛᱚᱜ ᱫᱚ ᱠᱟᱨᱮᱱ ᱛᱮ ᱟᱭᱢᱟ ᱞᱮᱠᱟᱱ ᱡᱤᱱᱤᱥ ᱮᱸᱻ ᱛᱮᱭᱟ ᱨᱚᱜ ᱠᱟᱱᱟ ᱥᱮ ᱵᱮᱱᱟᱜ ᱠᱟᱱᱟ᱾ ᱥᱮ ᱟᱵᱚ ᱥᱚᱝᱥᱟᱨ ᱠᱚᱨᱮ ᱦᱚᱸ ᱟᱭᱢᱟ ᱞᱮᱠᱟ ᱱᱟᱜ ᱚᱠᱚᱭ ᱫᱚ ᱠᱟᱨᱮᱱᱴ ᱠᱚᱛᱮ ᱜᱮ ᱠᱚ ᱫᱟᱠᱟ ᱩᱛᱩᱭ ᱮᱫᱟ᱾ ᱟᱨ ᱱᱚᱜᱼᱱᱚᱝᱠᱟ ᱠᱟᱨᱮᱱ ᱠᱚ ᱦᱮᱡ ᱟᱠᱟᱱ ᱛᱮ ᱟᱵᱚ ᱫᱚ ᱱᱟᱦᱟᱜ ᱱᱚᱜᱚᱭ ᱢᱳᱵᱟᱭᱤᱞ ᱠᱚ ᱱᱟᱦᱟᱜ ᱵᱚᱱ ᱵᱮᱱᱟᱣ ᱫᱟ ᱥᱮ ᱢᱳᱵᱟᱭᱤᱞ ᱠᱚᱵᱚᱱ ᱵᱮᱵᱚᱦᱟᱨᱫᱟ᱾ ᱟᱨ ᱦᱚᱸ ᱜᱚᱝᱠᱮ ᱧᱮᱞᱚᱜ ᱠᱟᱱᱟ ᱱᱚᱣᱟ ᱠᱟᱨᱮᱱ ᱫᱚ ᱱᱟᱦᱟᱜ ᱞᱟᱹᱭ ᱞᱮᱠᱷᱟᱱ ᱫᱚ ᱱᱚᱜᱼᱚ ᱱᱚᱣᱟ ᱠᱚᱭᱞᱟ ᱠᱚ ᱛᱮ ᱜᱮ ᱵᱮᱱᱟᱜ ᱠᱟᱱᱟ ᱦᱮᱸ ᱥᱮ ᱟᱫᱚ ᱱᱚᱣᱟ ᱠᱚᱭᱞᱟ ᱱᱚᱣᱟ ᱠᱟᱨᱮᱱᱴ ᱨᱮ ᱵᱮᱱᱟᱣ ᱞᱟᱹᱜᱤᱫ ᱛᱮ ᱱᱟᱦᱟᱜ ᱟᱫᱚ ᱱᱚᱣᱟ ᱠᱚᱭᱞᱟ ᱡᱟ ᱦᱟᱸ ᱨᱮ ᱢᱮᱱᱟᱜᱼᱟ ᱚᱸᱰᱮᱱᱟᱜ ᱵᱤᱨ ᱵᱩᱨᱩ ᱠᱚ ᱢᱟᱜ ᱩᱡᱟᱹᱲ ᱮᱫᱟ ᱦᱮᱸ ᱥᱮ ᱪᱮᱫ ᱜᱚᱝᱠᱮ ᱟᱨ ᱵᱟ ᱠᱷᱟᱱ ᱫᱚ ᱚᱠᱟ ᱫᱤᱱ ᱵᱟᱝ ᱵᱚᱱ ᱧᱟᱢᱟ ᱛᱚ᱾ ᱦᱮᱸ ᱜᱚᱝᱠᱮ ᱨᱚᱲ ᱟᱸᱡᱚᱢ ᱧᱟᱢᱚᱜ ᱠᱟᱱᱟ᱾ ᱜᱚᱝᱠᱮ ᱜᱚᱝᱠᱮ ᱞᱟᱹᱭ ᱫᱟᱞᱤᱧ ᱟᱹᱞᱤᱧ-ᱟᱜ ᱨᱚᱲ ᱟᱸᱡᱚᱢ ᱧᱟᱢᱚᱜ ᱠᱟᱱᱟ᱾
ᱦᱮᱸ ᱦᱮᱸ
ᱦᱳᱭ ᱦᱮᱸ ᱟᱫᱚ ᱜᱚᱝᱠᱮ ᱟᱹᱵᱤᱱ ᱢᱤᱫ ᱵᱟᱨ ᱠᱟᱛᱷᱟ ᱞᱟᱹᱭ ᱟᱜ ᱵᱤᱱ ᱱᱚᱣᱟ ᱠᱟᱨᱮᱱ ᱨᱮᱱᱟᱜ ᱥᱩᱵᱤᱫᱷᱟ ᱟᱵᱚ ᱚᱠᱟ ᱞᱮᱠᱟᱭ ᱮᱢ ᱟᱠᱟᱫ ᱵᱚᱱᱟ ᱦᱮᱸᱥᱮ ᱜᱚᱝᱠᱮ ᱜᱚᱝᱠᱮ ᱟᱵᱤᱱ ᱠᱤᱵᱤᱱ ᱟᱸᱡᱚᱢ ᱧᱟᱢ ᱮᱫᱟ᱾
ᱦᱮᱸ ᱜᱚᱝᱠᱮ ᱟᱡᱚᱢ ᱫᱟᱞᱤᱧ ᱟᱡᱟᱢ ᱫᱟᱞᱤᱧ
ᱦᱳᱭ ᱟᱫᱚ ᱢᱟ ᱞᱟᱹᱭ ᱵᱮᱱ ᱥᱩᱵᱤᱫᱷᱟ ᱚᱠᱟᱞᱮᱠᱟᱭ ᱮᱢ ᱟᱠᱟᱫ ᱵᱚᱱᱟ᱾
ᱚ ᱥᱩᱭ ᱛᱮᱫᱚ ᱜᱚᱝᱠᱮ ᱚᱱᱮᱡᱮᱧ ᱞᱟᱹᱭ ᱠᱮᱫ ᱞᱮᱠᱟ᱾ ᱚᱱᱮ ᱱᱟᱦᱟᱸᱜ ᱫᱤᱱ ᱢᱟᱱᱮ ᱞᱟᱦᱟᱛᱮ ᱠᱤᱱᱛᱩ ᱱᱚᱜ-ᱚᱭ ᱟᱹᱭᱩᱵ ᱵᱮᱲᱟ ᱦᱚᱸ ᱵᱟᱵᱚᱱ ᱵᱮᱸᱜᱮᱫ ᱨᱮ ᱵᱟᱵᱚᱱ ᱛᱟᱦᱮᱸ ᱫᱟᱲᱮᱭᱟᱜ ᱠᱟᱱ ᱛᱟᱦᱮᱸᱫ, ᱟᱨ ᱰᱤᱦᱚ ᱫᱚ ᱛᱤᱱ ᱜᱷᱟᱲᱤ ᱮᱢ ᱡᱳᱞ ᱠᱟᱜᱼᱟ ᱚᱝᱠᱟ ᱵᱩᱞ ᱛᱮ ᱤᱭᱟᱹ ᱥᱩᱱᱩᱢ ᱠᱚ ᱡᱟᱱ ᱥᱮ ᱟᱨᱦᱚᱸ ᱚᱝᱠᱟ ᱩᱸ ᱟᱨᱚ ᱚᱝᱠᱟ ᱤᱭᱟᱹ ᱤᱭᱟᱹ ᱦᱩᱭᱩᱜᱼᱟ, ᱪᱮᱫ ᱠᱚ ᱞᱟᱹᱭᱟ ᱟᱸ ᱰᱤᱵᱟ ᱟᱨᱚ ᱡᱩᱞ ᱦᱩᱭᱩᱜᱼᱟ ᱦᱮᱸ ᱵᱟᱝ ᱱᱟᱦᱟᱸᱜ ᱫᱤᱱ ᱨᱮ ᱫᱚ ᱪᱮᱫ ᱥᱩᱭᱤᱪ ᱮᱢ ᱚᱱ ᱠᱮᱜᱼᱟ, ᱚᱱᱟ ᱤᱭᱟᱹᱭ ᱱᱟ ᱩᱸ᱾ ᱠᱟᱨᱮᱱᱴ ᱪᱟᱹᱞᱩᱭᱮᱱᱟ ᱥᱮ ᱯᱷᱮᱱ ᱪᱟᱹᱞᱩᱜ ᱠᱟᱱᱟ, ᱮᱱᱛᱮ ᱚᱱᱟ ᱠᱷᱟᱹᱛᱤᱨ ᱚ ᱳ ᱚᱱᱮ ᱢᱤᱫ ᱧᱤᱫᱟᱹ ᱠᱷᱟᱱ ᱢᱤᱫ ᱥᱤᱧ ᱦᱚᱸ ᱥᱮ ᱧᱤᱫᱟᱹ ᱵᱮᱲᱟ ᱦᱚᱸ ᱟᱵᱚᱵᱚᱱ ᱛᱟᱦᱮᱸ ᱫᱟᱲᱮᱭᱟᱜ ᱠᱟᱱᱟ ᱦᱮᱸᱥᱮ, ᱚᱱᱟ ᱩᱸᱜᱩ ᱚᱝᱠᱟ ᱥᱮᱪᱮᱫ ᱜᱚᱝᱠᱮ?
ᱦᱮᱸ ᱜᱚᱝᱠᱮ ᱮᱠᱟᱞ ᱟᱵᱩ ᱫᱩ ᱞᱟᱦᱟ ᱛᱮᱫᱚ ᱱᱟᱦᱟᱸᱜ ᱱᱚᱣᱟ ᱫᱤᱣᱦᱟᱹ ᱡᱮᱨᱮᱫ ᱠᱟᱛᱮᱫ ᱦᱚᱸᱵᱚᱱ ᱛᱟᱦᱮᱸ ᱫᱟᱲᱮᱭᱟᱜ ᱠᱟᱱ ᱛᱟᱸᱦᱮᱱᱟ, ᱟᱫᱚ ᱱᱮᱛᱟᱨ ᱢᱟ ᱧᱮᱞᱚᱜ ᱠᱟᱱᱟ ᱦᱚᱸᱜᱼᱚ ᱱᱚᱝᱠᱟ ᱠᱟᱨᱮᱱ ᱛᱮᱵᱚᱱ ᱢᱟᱨᱥᱟᱞ ᱦᱮᱣᱟᱹᱭ ᱱᱟ, ᱟᱫᱚ ᱱᱮᱛᱟᱨ ᱫᱚ ᱱᱚᱣᱟ ᱫᱤᱣᱦᱟᱹ ᱠᱚᱫᱚ ᱱᱟᱦᱟᱸᱜ ᱠᱷᱟᱱ ᱟᱹᱰᱤ ᱠᱟᱹᱴᱤᱡ ᱜᱮ ᱡᱩᱞᱚᱜ ᱠᱟᱱ ᱞᱮᱠᱟ ᱧᱮᱞᱫᱟ ᱦᱮᱸᱥᱮ ᱟᱫᱚ ᱚᱱᱟ ᱞᱮᱠᱟᱛᱮ ᱞᱟᱹᱭ ᱜᱟᱱᱚᱜᱼᱟ ᱞᱟᱦᱟ ᱛᱮᱫᱚ ᱱᱚᱣᱟ ᱫᱤᱣᱦᱟᱹ ᱠᱚᱛᱮ ᱜᱮᱵᱚᱱ ᱢᱟᱨᱥᱟᱞᱚᱜ ᱠᱟᱱ ᱛᱟᱸᱦᱮᱱᱟ, ᱟᱨ ᱚᱱᱟ ᱠᱚᱦᱚᱸ ᱱᱤᱛᱚᱜ ᱫᱚ ᱵᱟᱹᱭ ᱵᱟᱹᱭ ᱛᱮ ᱟᱫ ᱪᱟᱵᱟᱭ ᱱᱟ, ᱥᱮ ᱟᱯᱮᱥᱮᱫ ᱫᱚ ᱢᱮᱱᱟᱜ ᱜᱮᱭᱟ ᱜᱚᱝᱠᱮ?
ᱵᱟᱝ ᱵᱟᱝ ᱟᱞᱮ ᱱᱚᱛᱮ ᱦᱚᱸ ᱱᱚᱠᱟ ᱟ ᱟᱫ ᱪᱟᱵᱟᱜ ᱠᱟᱱᱟ᱾ ᱟᱫᱚ ᱱᱟᱦᱟᱸᱜ ᱫᱤᱱ ᱫᱚ ᱢᱟᱱᱮ ᱧᱮᱞ ᱞᱮᱠᱷᱟᱱ ᱟᱸ ᱩᱸ ᱟᱫᱚᱜ ᱠᱟᱱᱟ ᱡᱚᱛᱚ ᱜᱮ ᱜᱚᱝᱠᱮ ᱡᱚᱛᱚ ᱜᱮ ᱟᱫ ᱪᱟᱵᱟᱜ ᱠᱟᱱᱟ ᱟᱥᱛᱮ ᱟᱥᱛᱮ ᱦᱮᱸ᱾ ᱟ ᱪᱮᱫ ᱮᱢ ᱞᱟᱹᱭᱟ ᱚᱱᱟ ᱫᱚ ᱛᱤᱱᱟᱹᱜ ᱪᱚ ᱢᱩᱪᱟᱹᱫ ᱠᱟᱱᱟ ᱦᱮᱸ ᱵᱟᱝ?
ᱟᱪᱪᱷᱟ ᱜᱚᱝᱠᱮ ᱟᱹᱰᱤ ᱱᱟᱯᱟᱭ᱾ ᱟᱞᱮ ᱥᱮᱫ ᱦᱚᱸ ᱱᱮᱛᱟᱨ ᱢᱟ ᱧᱮᱞᱚᱜ ᱠᱟᱱᱟ ᱱᱚᱣᱟ ᱫᱤᱣᱜᱟᱹ ᱫᱚ ᱱᱟᱦᱟᱸᱜ ᱵᱟᱹᱭ ᱵᱟᱹᱭ ᱛᱮ ᱟᱫ ᱪᱟᱵᱟᱣ ᱟᱠᱟᱱ ᱞᱮᱠᱟ ᱜᱮ ᱧᱮᱞᱚᱜ ᱠᱟᱱᱟ, ᱟᱨᱦᱚᱸ ᱜᱚᱝᱠᱮ ᱱᱚᱜᱼᱚ ᱱᱚᱣᱟᱧ ᱞᱟᱹᱭᱟ ᱱᱚᱣᱟ ᱞᱟᱱᱴᱮᱱ ᱥᱮ ᱦᱟᱹᱨᱤᱠᱮᱱ ᱱᱟᱦᱟᱸᱜ ᱱᱚᱣᱟ ᱫᱚ ᱵᱟᱯᱞᱟ ᱨᱮ ᱟᱵᱩᱣᱟᱜ ᱥᱟᱶᱛᱟ ᱥᱟᱶ ᱡᱚᱯᱲᱟᱣ ᱢᱮᱱᱟᱜᱼᱟ᱾ ᱟᱫᱚ ᱜᱚᱝᱠᱮ ᱟᱯᱮᱥᱮᱫ ᱱᱚᱣᱟ ᱡᱚᱯᱲᱟᱣ ᱢᱮᱱᱟᱜ ᱜᱮᱭᱟ? ᱜᱚᱝᱠᱮ, ᱨᱚᱲ ᱵᱤᱱ ᱟᱸᱡᱚᱢ ᱧᱟᱢ ᱫᱟ?
ᱦᱮᱸ ᱜᱚᱝᱠᱮ ᱟᱸᱡᱚᱢᱚᱜ ᱠᱟᱱᱟ, ᱟᱸᱡᱚᱢ ᱫᱚ ᱟᱸᱡᱚᱢᱚᱜ ᱠᱟᱱᱟ ᱢᱮᱱ ᱫᱤᱧ ᱦᱚᱸᱜᱚᱱᱟ ᱜᱮᱫᱚᱧ ᱩᱭᱦᱟᱹᱨ ᱵᱟᱲᱟᱭᱟ ᱡᱮ ᱥᱟᱹᱨᱤ ᱜᱮᱛᱚ ᱚᱝᱠᱟ ᱢᱤᱫᱴᱟᱜ ᱟᱹᱰᱤ ᱦᱟᱦᱟᱲᱟᱜ ᱨᱮᱱᱟᱜ ᱠᱟᱛᱷᱟ ᱠᱟᱱᱟ, ᱱᱟᱦᱟᱸᱜ ᱫᱤᱱ ᱨᱮ ᱱᱚᱜᱼᱚᱭ ᱩᱱᱟᱹᱜ ᱠᱤᱪᱷᱩ ᱠᱟᱨᱮᱱᱴ ᱠᱚ ᱦᱮᱡ ᱠᱟᱛᱮ ᱨᱮᱦᱚ ᱢᱟᱱᱮ ᱡᱷᱚᱛ ᱛᱤᱱᱟᱹᱜᱴᱟ ᱥᱩᱵᱤᱫᱟᱜ ᱠᱟᱱᱟ, ᱚᱝᱠᱟ ᱜᱮ ᱠᱤᱱᱛᱩ ᱟᱨᱚ ᱢᱤᱫ ᱥᱮᱫ ᱫᱚ ᱚᱥᱩᱵᱤᱫᱟ ᱦᱩᱭᱩᱜ ᱠᱟᱱᱟ ᱦᱮᱸᱥᱮ᱾
ᱦᱮᱸ ᱜᱚᱝᱠᱮ ᱟᱫᱚ ᱞᱟᱹᱭ ᱫᱟᱞᱤᱧ ᱱᱚᱣᱟ ᱮᱸ ᱞᱟᱭᱮᱱᱴᱮᱱ ᱥᱮ ᱦᱟᱹᱨᱤᱠᱮᱱ ᱱᱟᱦᱟᱸᱜ ᱟᱵᱚᱣᱟᱜ ᱥᱟᱶᱛᱟ ᱨᱮ ᱵᱟᱯᱞᱟ ᱥᱟᱶ ᱟᱹᱰᱤ ᱮᱸᱜ ᱡᱚᱲᱟᱣ ᱢᱮᱱᱟᱜ ᱛᱟᱵᱚᱱᱟ, ᱟᱫᱚ ᱜᱚᱝᱠᱮ ᱟᱯᱮ ᱥᱮᱫ ᱱᱚᱣᱟ ᱵᱟᱯᱞᱟ ᱠᱚᱨᱮ ᱦᱟᱨᱤᱠᱮᱱ ᱞᱟᱜᱟᱜ ᱜᱮᱭᱟ?
ᱦᱮᱸ ᱜᱚᱝᱠᱮ ᱚᱱᱟ ᱵᱟᱯᱞᱟ ᱠᱚᱨᱮ ᱠᱚ ᱞᱟᱜᱟᱣ ᱜᱮᱭᱟ ᱟᱸ ᱛᱟ ᱯᱚᱨᱮ ᱵᱟᱯᱞᱟ ᱠᱚᱨᱮ ᱚᱱᱟ ᱡᱟᱹᱥᱛᱤ ᱠᱟᱭᱛᱮ ᱡᱤᱵᱟ ᱜᱮᱭᱟ ᱟᱨ ᱚᱱᱟ ᱠᱚ ᱦᱮᱸᱥᱮ᱾
ᱦᱮᱸ ᱜᱚᱝᱠᱮ ᱪᱮᱫ ᱠᱩ?
ᱚ ᱦᱮᱸ ᱜᱚᱢᱠᱮ ᱦᱚᱜᱚᱭ ᱮ ᱚᱜᱞ ᱪᱮᱫ ᱵᱟᱹᱧ ᱞᱟᱹᱭ ᱠᱮᱫᱟ ᱜᱚᱝᱠᱮ ᱚᱱᱟ ᱞᱟᱭᱵᱮᱱ ᱥᱮ ᱠᱟᱴᱤᱡᱷ ᱪᱟᱞᱟᱝ
ᱦᱳᱭ ᱜᱚᱝᱠᱮ ᱞᱟᱹᱭ ᱫᱟᱞᱤᱧ ᱱᱚᱜᱚ ᱱᱚᱣᱟ ᱱᱟᱦᱟᱜ ᱟᱞᱮ ᱥᱮᱫ ᱢᱟ ᱧᱮᱞᱚᱜ ᱠᱟᱱᱟ ᱱᱩᱠᱩ ᱟᱹᱜᱩᱣᱟᱫᱟ ᱡᱟᱦᱟᱸᱭ ᱠᱚ ᱪᱟᱞᱟᱜᱼᱟ ᱮ ᱠᱩᱲᱤ ᱚᱲᱟᱜ ᱱᱟᱦᱟᱜ ᱟᱹᱜᱩᱣᱟᱫᱟᱨ ᱡᱟᱦᱟᱸᱭ ᱫᱚ ᱠᱚ ᱢᱮᱛᱟ ᱠᱚ ᱠᱟᱱᱟ ᱱᱩᱠᱩ ᱱᱟᱦᱟᱜ ᱱᱚᱣᱟ ᱦᱟᱹᱨᱤᱠᱮᱱ ᱞᱟᱜᱟᱣ ᱠᱚᱣᱟ ᱥᱮ ᱞᱟᱱᱴᱮᱱ ᱞᱟᱜᱟᱣ ᱠᱚᱣᱟ ᱟᱫᱚ ᱱᱚᱣᱟ ᱛᱩᱞ ᱠᱟᱛᱮ ᱜᱮ ᱤᱫᱤ ᱦᱩᱭᱩᱜ ᱛᱟᱠᱚᱣᱟ ᱦᱮᱸ ᱟᱫᱚ ᱟᱯ ᱟᱯᱮᱥᱮᱫ ᱱᱚᱝᱠᱟ ᱠᱚ ᱤᱫᱤ ᱜᱮᱭᱟ ᱥᱮ ᱵᱟᱝ ᱦᱟᱨᱠᱮᱱ
ᱦᱮᱸ ᱜᱚᱝᱠᱮ ᱦᱟᱹᱨᱤᱠᱮᱱ ᱠᱚ ᱤᱫᱤᱭᱟ ᱚᱱᱟ ᱜᱮᱥ ᱨᱮᱱᱟᱜ ᱦᱮᱸᱥᱮ ᱜᱮᱥ ᱨᱮᱱᱟᱜ ᱛᱟ ᱦᱟᱨᱤᱠᱮᱱ ᱠᱚ ᱤᱫᱤᱭ ᱫᱟ ᱱᱮᱛᱟᱨ ᱫᱚ ᱥᱮ ᱜᱮᱸᱥ ᱨᱮᱱᱟᱜ ᱦᱟᱨᱤᱠᱮᱱ ᱵᱮᱱ ᱮᱫᱤᱠᱟᱜᱼᱟ᱾ ᱟᱨ ᱚᱱᱠᱟ ᱢᱟᱛᱠᱚᱢ ᱵᱩᱴᱟᱹ ᱠᱚ ᱦᱩᱭᱩᱜᱼᱟ ᱱᱚᱛᱮᱫᱚ ᱚᱱᱠᱟ ᱟᱨ ᱠᱟᱜᱼᱟ ᱦᱮᱸ ᱥᱮ
ᱟᱫᱚ ᱜᱚᱝᱠᱮ ᱞᱟᱹᱭ ᱫᱟᱞᱤᱧ ᱱᱟᱦᱟᱜ ᱛᱟᱦᱚᱞᱮ ᱡᱟᱦᱟᱸ ᱚᱱᱟ ᱟᱞᱮ ᱥᱮᱫ ᱫᱚ ᱱᱚᱜ ᱚ ᱱᱚᱝᱠᱟ ᱫᱤᱣᱦᱟᱹ ᱥᱮ ᱦᱟᱨᱤᱠᱮᱱ ᱠᱚᱨᱮᱱᱟᱜ ᱟᱱᱟᱴ ᱢᱮᱱᱟᱜ ᱨᱮᱦᱚᱸ ᱱᱚᱝᱠᱟ ᱵᱟᱯᱞᱟ ᱵᱤᱦᱟᱹ ᱠᱚᱨᱮ ᱫᱚ ᱱᱟᱦᱟᱜ ᱱᱚᱣᱟ ᱫᱚ ᱮᱠᱟᱞ ᱛᱮᱜᱮ ᱞᱟᱜᱚᱜ ᱠᱟᱱᱟ᱾ ᱟᱨ ᱡᱩᱫᱤ ᱵᱟᱢ ᱤᱫᱤᱭᱟ ᱟᱫᱚ ᱩᱱ ᱫᱚᱠᱚ ᱰᱟᱸᱰᱚᱢ ᱢᱮᱭᱟ ᱱᱟᱦᱟᱜ ᱦᱮᱸᱥᱮ ᱟᱫᱚ ᱟᱯᱮᱥᱮᱡ ᱱᱚᱝᱠᱟ ᱡᱩᱚᱫᱤ ᱵᱟᱝᱠᱚ ᱤᱫᱤᱭᱟ ᱛᱟᱦᱚᱞᱮ ᱠᱚ ᱰᱟᱸᱰᱚᱢ ᱠᱚᱣᱟ ᱥᱮ ᱵᱟᱝ ᱜᱚᱝᱠᱮ
ᱵᱟᱝ ᱜᱚᱢᱠᱮ ᱟᱞᱮ ᱱᱚᱛᱮ ᱱᱚᱛᱮ ᱫᱚ ᱦᱟᱨᱠᱤᱱ ᱫᱚ ᱵᱟᱠᱚ ᱤᱫᱤᱭᱟ ᱠᱤᱱᱛᱩ ᱟᱱᱮ ᱯᱷᱩᱞᱛᱮ ᱠᱚ ᱡᱩᱞᱟ ᱵᱩᱡᱷᱟᱹᱣ ᱠᱮᱫ-ᱟ ᱵᱮᱱ ᱟᱱᱮ ᱰᱟᱝ ᱨᱮ ᱤᱭᱟᱹ ᱠᱮᱫ-ᱟ ᱠᱚ ᱴᱷᱤᱠ ᱜᱮᱭᱟ ᱚᱱᱟ ᱡᱩᱞ ᱠᱟᱛᱮᱜᱮ ᱠᱤᱱᱛᱩ ᱤᱭᱟᱹ ᱫᱚᱠᱚ ᱵᱟᱯᱞᱟ ᱫᱚᱠᱚ ᱤᱛᱩᱫ ᱥᱤᱫᱩᱨ ᱟᱠᱟ ᱛᱟ ᱦᱮᱸᱥᱮ ᱥᱤᱫᱩᱨ ᱫᱟᱱ ᱚᱠᱛᱚ ᱨᱮ ᱠᱤᱱᱛᱩ ᱱᱚᱝᱠᱟ ᱠᱟᱛᱮᱜᱮ ᱟᱞᱮ ᱫᱚ ᱵᱟᱯᱞᱟ ᱦᱩᱭᱩᱜᱼᱟ ᱦᱟᱨᱠᱤᱱ ᱛᱚ ᱵᱟᱝ ᱞᱟᱜ ᱛᱟᱞᱮᱱ ᱛᱟᱦᱮᱡ ᱟᱨᱠᱤ ᱦᱟᱨᱠᱤᱱ ᱫᱚ ᱥᱩᱫᱷᱩ ᱟᱯᱱᱟᱨ ᱠᱚ ᱡᱟᱦᱟᱸ ᱠᱚᱨᱮ ᱰᱮᱨᱟ ᱤᱭᱟᱹ ᱠᱚᱠᱚ ᱮᱢᱟᱢᱟ ᱟᱨ ᱪᱤᱠᱟ ᱢᱟᱛᱠᱚᱢᱵᱩᱴᱟᱹ ᱢᱮᱭᱟ ᱠᱚ ᱚᱱᱟ ᱠᱚᱨᱮ ᱡᱚᱠᱷᱚᱱ ᱟᱹᱭᱩᱵ ᱮᱢᱟᱱ ᱞᱮᱱᱠᱷᱟᱱ ᱟᱸᱥ ᱚᱱᱟ ᱠᱚᱨᱮ ᱞᱟᱜᱟᱜᱼᱟ ᱟᱨᱠᱤ
ᱟᱪᱪᱷᱟ ᱜᱚᱢᱠᱮ ᱟᱹᱰᱤ ᱱᱟᱯᱟᱭ ᱟᱨᱦᱚᱸ ᱜᱚᱢᱠᱮ ᱱᱚᱝᱠᱟ ᱜᱮ ᱱᱟᱦᱟᱜ ᱛᱟᱦᱚᱞᱮ ᱧᱮᱞ ᱠᱟᱱᱟ ᱞᱟᱦᱟ ᱛᱮᱫᱚ ᱱᱚᱣᱟ ᱫᱤᱣᱦᱟᱹ ᱢᱟᱨᱥᱟᱞ ᱥᱮ ᱦᱟᱹᱨᱠᱮᱱ ᱥᱮ ᱞᱟᱱᱴᱮᱱ ᱢᱟᱨᱥᱟᱞ ᱠᱚᱛᱮ ᱜᱤ ᱟᱭᱢᱟ ᱦᱚᱲᱠᱚ ᱚᱞᱚᱜ ᱯᱟᱲᱦᱟᱜ ᱠᱟᱱ ᱛᱟᱦᱮᱱᱟ ᱦᱮᱸᱥᱮ ᱟᱫᱚ ᱟᱞᱮᱥᱮᱫ ᱤᱧ ᱧᱮᱞ ᱟᱠᱟᱫ ᱠᱚᱣᱟ ᱠᱤᱪᱷᱩ ᱚᱲᱟᱜ ᱨᱮᱫᱚ ᱱᱤᱛᱚᱜ ᱦᱚᱸ ᱱᱚᱣᱟ ᱫᱤᱣᱦᱟᱹ ᱢᱟᱨᱥᱟᱞ ᱥᱮ ᱦᱟᱨᱠᱮᱱ ᱠᱚ ᱱᱟᱦᱟᱜ ᱠᱚ ᱵᱮᱵᱚᱦᱟᱨ ᱫᱟ ᱟᱫᱚ ᱱᱩᱠᱩ ᱫᱚ ᱱᱟᱦᱟᱜ ᱱᱮᱛᱟᱨ ᱦᱚᱸ ᱠᱟᱨᱮᱱᱴ ᱵᱟᱝᱠᱚ ᱧᱟᱢ ᱠᱟᱫᱟ ᱥᱮ ᱧᱟᱢ ᱠᱟᱛᱮᱜ ᱨᱮᱦᱚᱸᱠᱚ ᱜᱮᱫ ᱟᱠᱟᱫ ᱛᱟᱠᱚᱣᱟ ᱱᱩᱠᱩ ᱫᱚ ᱦᱮᱸ ᱟᱫᱚ ᱟᱯᱮᱥᱮᱫ ᱱᱚᱝᱠᱟ ᱵᱮᱵᱚᱦᱟᱨ ᱧᱮᱞᱚᱜ ᱠᱟᱱᱟ ᱥᱮ ᱵᱟᱝ ᱜᱚᱢᱠᱮ
ᱮᱠᱟᱞᱮᱠᱟᱮ ᱜᱚᱢᱠᱮ ᱱᱚᱜ-ᱚ ᱱᱚᱝᱠᱟ ᱠᱟᱹᱴᱤᱡ ᱠᱟᱱᱟ ᱧᱮᱞᱢᱮ ᱱᱚᱝᱠᱟ ᱟᱞᱮ ᱟᱛᱳ ᱨᱮᱦᱚᱸ ᱚᱱᱠᱟ ᱢᱮᱱᱟᱜ ᱠᱟᱜ ᱠᱚᱣᱟ ᱟᱫᱚ ᱱᱤᱛᱚᱜ ᱠᱚ ᱞᱟᱹᱭᱟ ᱤᱧ ᱫᱚ ᱯᱩᱭᱥᱟᱹ ᱵᱟᱠᱚ ᱮᱢ ᱫᱟᱲᱮ ᱠᱚᱣᱫᱟ ᱟᱫᱚ ᱞᱟᱭᱤᱱ ᱠᱚ ᱜᱮᱫ ᱟᱠᱟᱫ ᱛᱚᱣᱟ ᱟᱫᱚ ᱟᱞᱮ ᱠᱚᱴᱷᱮᱱ ᱚᱱᱠᱟ ᱯᱷᱳᱱ ᱪᱟᱨᱡᱽ ᱮᱢᱟᱱ ᱛᱮᱱᱟᱜ ᱡᱟᱦᱟ ᱠᱚ ᱞᱟᱭᱤᱴ ᱪᱟᱨᱡᱽ ᱡᱚᱛᱚ ᱚᱱᱠᱟ ᱜᱮ ᱠᱚ ᱦᱤᱡᱩᱜ ᱠᱟᱱᱟ ᱚᱱᱠᱟ ᱢᱤᱫᱵᱟᱨ ᱪᱟᱸᱫᱳ ᱦᱳᱭᱱᱟ ᱦᱮᱸᱥᱮ ᱦᱤᱡᱩᱜ ᱠᱟᱱ ᱜᱮᱭᱟ ᱠᱚ ᱟᱫᱚ ᱪᱮᱫ ᱮᱢ ᱞᱟᱹᱭᱟᱠᱚᱣᱟ ᱞᱮᱦᱚᱸ ᱵᱟᱝ ᱜᱟᱱᱚᱜ ᱠᱟᱱᱟ ᱦᱮᱸᱥᱮ ᱛᱚ ᱚᱱᱠᱟ ᱠᱟᱛᱮ ᱜᱮ ᱮᱠᱷᱚᱱ ᱱᱤᱭᱟᱹ ᱜᱷᱟᱲᱤᱡ ᱫᱚ ᱪᱟᱞᱟᱜ ᱠᱟᱱᱟ ᱟᱨ ᱟᱯᱮ ᱚᱱᱛᱮ ᱜᱚᱢᱠᱮ
ᱦᱮᱸ ᱜᱚᱢᱠᱮ ᱟᱞᱮ ᱥᱮᱫ ᱦᱚᱸ ᱱᱚᱝᱠᱟ ᱜᱮ, ᱱᱟᱦᱟᱜ ᱧᱮᱞᱚᱜ ᱠᱟᱱᱟ ᱦᱮᱸ, ᱟᱨ ᱱᱚᱜᱼᱚ ᱱᱚᱝᱠᱟ ᱟᱭᱢᱟ ᱦᱚᱲᱜᱮ, ᱱᱚᱝᱠᱟ ᱠᱟᱨᱮᱱᱴ ᱠᱚᱠᱚ ᱜᱮᱜ ᱟᱠᱟᱜ ᱛᱟᱠᱚᱶᱟ᱾ ᱟᱫᱚ ᱱᱩᱠᱩ ᱦᱚᱸ ᱟᱞᱮᱴᱷᱮ ᱴᱷᱮᱱ ᱱᱚᱝᱠᱟ ᱫᱚᱨᱠᱟᱨ ᱥᱚᱢᱚᱭ, ᱢᱳᱵᱟᱭᱤᱞ ᱠᱚ ᱪᱟᱨᱡᱽ ᱥᱮ ᱟᱨᱦᱚᱸ ᱮᱢᱟᱱ ᱛᱮᱭᱟᱜ ᱞᱟᱭᱤᱴ ᱠᱚ ᱪᱟᱨᱡᱽ, ᱱᱚᱣᱟ ᱠᱚ ᱞᱟᱹᱜᱤᱫ ᱠᱚ ᱦᱤᱡᱩᱜ ᱠᱟᱱᱟ ᱦᱳᱭ᱾ ᱟᱫᱚ ᱜᱚᱝᱠᱮ ᱞᱟᱹᱭ ᱫᱟᱞᱤᱧ, ᱚᱠᱛᱚ ᱦᱚᱸ ᱟᱭᱢᱟ ᱦᱳᱭ ᱠᱟᱱ ᱛᱟᱞᱟᱝᱟ ᱦᱮᱸᱥᱮ?
ᱦᱮᱸ ᱜᱚᱢᱠᱮ ᱦᱮᱸ, ᱚᱠᱛᱚ ᱵᱟᱡᱟᱣᱱᱟ ᱦᱮᱸ ᱡᱚᱦᱟᱨ ᱜᱮ, ᱡᱚᱦᱟᱨ ᱡᱚᱦᱟᱨ᱾